ᱜᱚᱢᱠᱮ
ᱜᱚᱢᱠᱮ ᱡᱚᱦᱟᱨ ᱜᱮ
ᱱᱟᱯᱟᱭ ᱜᱮ ᱢᱮᱱᱟᱜ ᱵᱮᱱᱟ?
ᱦᱮᱸ ᱱᱟᱯᱟᱭ ᱜᱮ ᱟᱵᱮᱱ ᱜᱮ ᱚᱠᱟᱞᱮᱠᱟ
ᱦᱮᱸ ᱟᱹᱞᱤᱧ ᱦᱚ ᱮᱠᱷᱚᱱ ᱫᱚ ᱱᱟᱯᱟᱭ ᱜᱮ ᱢᱮᱱᱟᱜᱱᱟᱜ ᱞᱤᱧᱟ
ᱟᱪᱪᱷᱟ᱾ ᱛᱟᱯᱚᱨᱮ ᱠᱟᱹᱢᱤ ᱠᱟᱹᱥᱢᱤ ᱠᱚ ᱪᱮᱫ ᱠᱚ ᱦᱩᱭᱩᱜᱼᱟ ᱠᱟᱱᱟ
ᱮᱭ ᱦᱚᱞᱟ ᱠᱷᱚᱱ ᱠᱟᱹᱴ ᱪᱟᱥ ᱠᱟᱹᱢᱤ ᱠᱚ ᱦ ᱦᱩᱭᱩᱜᱜ ᱠᱟᱱᱟ ᱦᱳᱲᱩ ᱠᱚ ᱨᱚᱦᱚᱭ ᱟᱨᱟᱢᱵᱷᱚ ᱦᱩᱭᱩ ᱟᱠᱟᱱᱟ᱾ ᱟᱨ ᱢᱟᱴᱷ ᱠᱚᱨᱮ ᱳᱭ ᱥᱤ ᱠᱚ ᱪᱟᱞᱟᱜ ᱠᱟᱱᱟ ᱮᱠᱷᱚᱱ ᱫᱚ
ᱛᱟᱦᱚᱞᱮ ᱟᱵᱤᱱ ᱚᱱᱛᱮ ᱨᱚᱦᱚᱭ ᱠᱚ ᱦᱩᱭᱩᱜ ᱠᱟᱱᱟ ᱥᱮ ᱵᱟᱝ
ᱦᱮᱸ ᱨᱚᱦᱚᱭ ᱠᱚ ᱦᱩᱭᱩᱜ ᱠᱟᱱ ᱜᱮᱭᱟ ᱦᱩᱸ ᱛᱚ ᱟᱞᱮ ᱠᱚᱫᱚ ᱦᱜ ᱟᱯᱮ ᱨᱤᱞᱟᱹ ᱦᱚᱸ ᱵᱟ ᱠᱟᱹᱴᱤᱡ ᱞᱮ ᱛᱟᱭᱱᱚᱢ ᱧᱚᱜ ᱜᱮᱭᱟ ᱪᱟᱨᱟ ᱠᱚ ᱵᱟᱝ ᱦᱩᱭ ᱟᱠᱟᱱᱟ
ᱟᱪᱪᱷᱟ ᱟᱞᱮ ᱟᱞᱮ ᱨᱮᱱ ᱦᱚᱸ ᱟᱹᱰᱤ ᱦᱚᱲᱜᱮ ᱵᱟᱠᱤ ᱢᱮᱱᱟᱜ ᱠᱚᱣᱟ ᱢᱟᱱᱮ ᱪᱟᱨᱟ ᱠᱚ ᱟᱹᱨᱤ ᱦᱟᱨᱟᱜ ᱛᱟᱠᱚᱣᱟ ᱡᱟᱦᱟᱸᱭᱟᱜ ᱦᱟᱨᱟ ᱟᱠᱟᱱᱟ ᱩᱱᱠᱩ ᱠᱚ ᱨᱚᱦᱚᱭ ᱠᱚ ᱟᱨᱟᱢᱵᱷᱚ ᱟᱠᱟᱫᱟ
ᱚ ᱦᱮᱸ ᱫᱟᱜ ᱡᱟᱹᱲᱤ ᱦᱛᱚ ᱚᱱᱠᱟ ᱞᱮᱠᱟ ᱵᱟᱭ ᱫᱟᱜ ᱡᱟᱹᱲᱤ ᱱᱤᱭᱟ ᱫᱟᱜ ᱢᱤᱫ ᱫᱤᱱᱮ ᱫᱟᱜ ᱠᱮᱫᱟ, ᱢᱚᱬᱮ ᱫᱤᱱᱮ ᱵᱟᱭ ᱫᱟᱜ ᱫᱚ ᱠᱷᱮᱛ ᱠᱚ ᱡᱚᱛᱚ ᱨᱚᱦᱚᱲ ᱪᱟᱵᱟᱜ ᱠᱟᱱᱟ᱾
ᱦᱮᱸ ᱛᱟᱦᱚᱞᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱥᱮᱞᱚ ᱠᱚ ᱢᱤᱱᱤ ᱠᱚ ᱢᱮᱱᱟᱜ ᱜᱮᱭᱟ᱾
ᱥᱮᱞᱳ ᱢᱤᱱᱤ ᱫᱚ ᱵᱟᱹᱱᱩᱜᱼᱟ, ᱥᱮᱨᱢᱟ ᱫᱚ ᱥᱮᱨᱢᱟ ᱫᱟᱜ ᱛᱮᱜᱮ ᱟᱫᱚ ᱥᱮᱨᱢᱟ ᱫᱟᱜ ᱵᱟᱭ ᱡᱟᱹᱲᱤ ᱞᱮᱠᱷᱟᱡ ᱢᱤᱫᱴᱟᱝ ᱠᱮᱱᱮᱞ ᱦᱮᱡ ᱟᱠᱟᱱᱟ, ᱚᱱᱟ ᱠᱮᱱᱮᱞ ᱫᱟᱜ ᱞᱮ ᱧᱟᱢᱟ ᱧᱟᱢ ᱫᱚ ᱮᱠᱟᱞ ᱥᱮᱨᱢᱟ ᱡᱟᱹᱨᱤ ᱵᱷᱚᱨᱥᱟ ᱫᱚ ᱵᱟᱝ ᱦᱟᱸᱜ
ᱚ
ᱩᱸ ᱟᱯᱮ ᱫᱚ
ᱠᱮᱱᱮᱞ ᱫᱟᱜ ᱠᱤ ᱮᱸ ᱟᱞᱮ ᱱᱚᱱᱛᱮ ᱮᱢᱱᱤ ᱥᱮᱞᱚ ᱠᱚᱦᱚᱸ ᱢᱮᱱᱟᱜ ᱜᱮᱭᱟ ᱢᱤᱱᱤ ᱠᱚᱦᱚᱸ ᱢᱮᱱᱟᱜᱼᱟ ᱯᱟᱢ ᱠᱚᱸ ᱛᱟᱨᱯᱚᱨᱮ ᱪᱟᱥ ᱥᱩᱢᱩᱭ ᱠᱮᱱᱮᱞ ᱫᱟᱜ ᱞᱮ ᱧᱟᱢ ᱜᱮᱭᱟ ᱠᱮᱱᱮᱞ ᱦᱚᱸ ᱢᱮᱱᱟᱜᱼᱟ ᱟᱞᱮ ᱴᱷᱮᱱ
ᱩᱸ
ᱛᱟᱯᱚᱨᱮ ᱮᱢᱱᱤ ᱵᱟᱸᱫ ᱯᱩᱠᱷᱨᱤ ᱠᱚ ᱢᱮᱱᱟᱜ ᱜᱮᱭᱟ ᱡᱷᱟᱨᱱᱟ ᱢᱤᱫᱴᱟᱝ ᱢᱮᱱᱟᱜ ᱛᱟᱞᱮ ᱵᱚᱲᱚ ᱧᱚᱜ ᱚᱸᱰᱮ ᱥᱟᱨᱟ ᱵᱚᱪᱷᱚᱨ ᱫᱟᱜ ᱛᱟᱦᱮᱱ ᱜᱮᱭᱟ, ᱛᱟᱦᱚᱞᱮ ᱚᱸᱰᱮ ᱠᱷᱚᱱ ᱦᱚᱸ ᱫᱟᱜ ᱦᱟᱛᱟᱣ ᱦᱩᱭᱩᱜ ᱜᱮᱭᱟ ᱠᱤ ᱢᱮᱥᱤᱱ ᱛᱮ
ᱚᱸᱻ ᱚᱱᱟ ᱫᱚ ᱡᱚᱨᱱᱟ ᱫᱚ ᱪᱤᱠᱟᱹ ᱞᱟᱹᱴᱩ ᱧᱚᱜ ᱜᱮᱭᱟ
ᱢᱟᱱᱮ ᱞᱟᱹᱴᱩ ᱫᱚ ᱵᱟᱝ ᱱᱤᱭᱟᱹ ᱡᱷᱚᱬᱮ ᱫᱚ ᱢᱟᱱᱮ ᱪᱚᱴ ᱠᱷᱚᱱ ᱧᱩᱨᱩᱜ ᱠᱟᱱᱟ ᱚᱱᱠᱟᱱᱟᱜ ᱫᱚ ᱵᱟᱝ ᱢᱟᱱᱮ ᱞᱟᱛᱟᱨ ᱠᱷᱚᱱ ᱜᱮ ᱫᱟᱜ ᱛᱩᱫᱩᱜ ᱠᱟᱱᱟ ᱚᱴᱳᱢᱮᱴᱤᱠ
ᱢᱟᱱᱮ ᱦᱮᱸ ᱢᱟᱱᱮ ᱡᱷᱟᱨᱱᱟᱜ ᱠᱟᱱᱟ ᱚᱛ ᱠᱷᱚᱡ ᱜᱮ ᱩᱸ
ᱡᱷᱟᱨᱱᱟ ᱠᱟᱱᱟ ᱫᱤᱭᱮ ᱚᱱᱟ ᱜᱟᱰᱟ ᱞᱮᱠᱟᱨᱮ ᱪᱟᱞᱟᱣ ᱟᱠᱟᱱᱟ ᱫᱤᱭ ᱚᱱᱟ ᱱᱟᱹᱭ ᱨᱮ ᱢᱮᱥᱟ ᱟᱠᱟᱱᱟ
ᱚᱸ ᱦᱮᱸ ᱟᱫᱚ ᱩᱱᱟᱹᱜ ᱡᱟᱹᱥᱛᱤ ᱡᱷᱟᱨᱱᱟᱜ ᱠᱟᱱᱟ ᱢᱟᱱᱮ ᱤᱭᱟᱹ ᱞᱮᱠᱟ ᱦᱚᱸ ᱜᱟᱱᱚᱜ ᱢᱟᱱᱮ ᱜᱟᱹᱰᱭᱟᱹᱞᱮᱠᱟ ᱯᱮᱨᱮᱡᱚᱜ ᱠᱟᱱᱟ ᱵᱟᱝ
ᱦᱮᱸ ᱚᱸᱰᱮ ᱛᱚᱞ ᱦᱩᱭ ᱟᱠᱟᱱᱟ, ᱢᱟᱱᱮ ᱪᱟᱨᱤᱯᱟᱥ ᱢᱤᱫᱴᱟᱝ ᱞᱮ ᱛᱚᱞ ᱟᱠᱟᱫᱟ
ᱚᱸ ᱦᱚ
ᱛᱚᱞ ᱯᱮᱨᱮᱜ ᱠᱟᱛᱮ ᱨᱮᱦᱚ ᱫᱟᱜ ᱪᱟᱞᱟᱜ ᱠᱟᱱᱟ ᱚᱸᱰᱮ ᱚᱱᱟ ᱞᱟᱛᱟᱨ ᱪᱟᱞᱟᱜ ᱜᱮᱭᱟ ᱫᱟᱜ ᱢᱟᱱᱮ ᱥᱚᱵᱽ ᱥᱚᱢᱚᱭ ᱛᱩᱫᱩᱜ ᱠᱟᱱ ᱜᱮᱭᱟ ᱛᱚᱸ
ᱵᱟᱝ ᱟᱫᱚ ᱚᱠᱟ ᱡᱟᱭᱜᱟ ᱠᱚᱨᱮ ᱫᱚ ᱧᱮᱞ ᱠᱷᱟᱱᱮ ᱡᱷᱟᱨᱱᱟᱜ ᱠᱟᱱ ᱨᱮᱦᱚᱸ ᱟᱹᱰᱤ ᱢᱟᱨᱟᱝ ᱚᱱᱮ ᱦᱟᱱᱟ ᱧᱩᱻ ᱩ ᱥᱩᱢᱩᱝ ᱜᱮ ᱠᱚᱢ ᱧᱚᱜ ᱜᱮ ᱡᱷᱟᱨᱱᱟᱜ ᱠᱟᱱᱟ
ᱵᱟᱝ ᱱᱤᱭᱟᱹ ᱫᱚ ᱟᱹᱰᱤ ᱡᱟᱹᱥᱛᱤ ᱜᱮ
ᱢᱟᱱᱮ ᱧᱩ ᱦᱚᱸ ᱜᱟᱱᱚᱜᱼᱟ ᱧᱩ ᱦᱚᱸ ᱫᱟᱜ ᱫᱚ ᱵᱷᱟᱜᱮ ᱜᱮᱭ ᱧᱩ ᱦᱚᱸ ᱜᱟᱱᱚᱜᱼᱟ᱾
ᱚ
ᱛᱟᱨᱯᱚᱨ ᱚᱰᱮ ᱛᱩᱯᱩᱱ ᱵᱟᱲᱟ ᱜᱮᱭᱟ ᱛᱩᱯᱩᱱ ᱜᱮᱭᱟ ᱠᱚ ᱟᱹᱰᱤ ᱦᱚᱲ
ᱚᱸ
ᱛᱟᱦᱚᱞᱮ ᱟᱯᱮ ᱫᱚ ᱥᱮᱨᱢᱟᱨ ᱛᱤᱱᱵᱟᱨ ᱦᱩᱲᱩ ᱪᱟᱥ ᱦᱩᱭᱩᱜ ᱜᱮᱭᱟ?
ᱥᱮᱨᱢᱟᱨ ᱨᱮ ᱵᱟᱨᱫᱷᱟᱣ ᱞᱮ ᱪᱟᱥᱟ ᱱᱤᱛᱚᱜ ᱟᱨ ᱱᱚᱣᱟ ᱥᱤᱛᱩᱝ ᱫᱷᱚᱨᱚᱱ ᱫᱤᱱ ᱩᱸᱦᱩᱸ ᱠᱮᱱᱮᱞ ᱫᱟᱜ ᱢᱮᱱᱟᱜᱼᱟ ᱟᱫᱚ ᱱᱚᱛᱮ ᱪᱟᱹᱥᱮ ᱨᱮ ᱠᱮᱱᱮᱞ ᱫᱟᱜ ᱦᱚᱸ ᱚᱠᱛᱚ ᱨᱮᱫᱚ ᱵᱟᱝ ᱠᱚ ᱮᱢᱚᱜᱼᱟ ᱟᱫᱚ ᱜᱟᱰᱟ ᱠᱚᱨᱮᱱᱟᱜ ᱯᱟᱣᱟᱜ ᱦᱩᱭᱩᱜ ᱜᱟᱰᱟ ᱠᱚ ᱢᱮᱱᱟᱜᱼᱟ᱾ ᱦᱩᱸ ᱰᱚᱵᱷᱟᱜ ᱠᱚ ᱢᱮᱱᱟᱜᱼᱟ ᱢᱤᱫ ᱵᱟᱨ ᱛᱟᱞᱦᱮ ᱚᱱᱟᱼᱼ ᱥᱩᱨ ᱠᱚᱨᱮ ᱢᱟᱱᱮ ᱮᱠᱟᱞ ᱠᱮᱱᱮᱞ ᱵᱷᱚᱨᱥᱟ ᱦᱚᱸ ᱩᱱ ᱫᱚ ᱟᱫᱚ ᱨᱚᱦᱚᱭ ᱵᱟᱝ ᱜᱟᱱᱚᱜ - ᱟ
ᱵᱟᱝ
ᱱᱚᱣᱟ ᱠᱮᱱᱮᱞ ᱫᱟᱜ ᱫᱚ ᱦᱮᱸ ᱦᱟᱸ ᱮᱢᱟᱢ ᱵᱟᱭ ᱮᱢᱟᱢ ᱦᱩᱸᱰᱚᱠ ᱥᱟᱫᱚ ᱮᱢᱟᱢ ᱨᱮᱦᱚᱸ ᱢᱟᱱᱮ ᱩᱱᱤᱫᱚ ᱫᱚᱠ ᱠᱟᱪᱮ ᱨᱩᱯ ᱫᱚ ᱵᱟᱭ ᱮᱢᱟᱵᱮᱱᱟ ᱠᱟᱡᱮᱨ ᱛᱟᱫᱚ ᱵᱟᱝ ᱜᱟᱱ ᱞᱟᱜᱟᱣ ᱱᱟ
ᱦᱟᱸ ᱦᱟᱸ
ᱦᱟᱱᱮ ᱡᱚᱠᱷᱚᱱ ᱦᱩᱲᱩᱩᱢ ᱤᱨ ᱦᱩᱭᱭᱩᱜ ᱩᱱ ᱥᱚᱢᱚᱭ ᱦᱚᱸᱠᱚ ᱟᱲᱟᱜ ᱫᱟ ᱟᱫᱚ ᱦᱩᱲᱩ ᱫᱚ ᱵᱟᱹᱭᱦᱟᱹᱲ ᱠᱚᱨᱮ ᱫᱚ ᱡᱚᱠ ᱠᱚ ᱠᱟᱛᱮ ᱫᱟᱜ ᱪᱟᱞᱟᱣ ᱞᱮᱱᱠᱷᱟᱱ ᱟᱫᱚ ᱞᱚᱥᱚᱫ ᱨᱮ ᱠᱷᱟᱫᱽ ᱵᱟᱫᱽ ᱤᱨ ᱦᱩᱭᱩᱜᱼᱟ ᱫᱟᱜ
ᱚᱸ ᱠᱮᱱᱮᱞ ᱠᱚᱫᱚ ᱴᱟᱭᱤᱢ ᱨᱮᱠᱚ ᱟᱲᱟᱜ ᱞᱮᱠᱷᱟᱱ ᱜᱮ ᱦᱚᱲᱟᱜ ᱟᱹᱰᱤ ᱥᱩᱵᱤᱫᱷᱟᱜ ᱛᱟᱠᱚᱣᱟ ᱛᱚ ᱨᱚᱦᱚᱭ ᱥᱚᱢᱚᱭ ᱠᱚ ᱟᱲᱟᱜ ᱠᱮᱫᱟ ᱛᱟᱯᱚᱨᱮ ᱦᱩᱲᱩ ᱠᱚ ᱡᱚᱠᱷᱚᱱ ᱜᱤᱴᱤᱜ ᱵᱚᱲᱚᱜᱼᱟ ᱚᱱᱟ ᱴᱟᱭᱤᱢ ᱠᱚ
ᱦᱩᱸ
ᱟᱞᱮ ᱥᱮᱫ ᱡᱟᱦᱟᱸ ᱦᱮᱡ ᱟᱠᱟᱱ ᱢᱟᱨᱟᱝ ᱠᱮᱱᱮᱞ ᱠᱷᱚᱡ ᱟᱞᱮ ᱥᱮᱫ ᱡᱟᱦᱟᱸ ᱦᱮᱡ ᱟᱠᱟᱱᱟ ᱚᱱᱟ ᱫᱚ ᱠᱟᱹᱴᱤᱡ ᱪᱮᱛᱟᱱ ᱧᱚᱜ ᱨᱮᱜᱮ ᱢᱮᱱᱟᱜᱼᱟ ᱟᱫᱚ ᱢᱟᱱᱮ ᱟᱲᱟᱠ ᱨᱮᱦᱚᱸ ᱠᱚ ᱟᱫᱷᱮᱠ ᱥᱚᱢᱚᱭ ᱫᱚ ᱢᱟᱱᱮ ᱯᱩᱨᱟᱹ ᱫᱚ ᱵᱟᱝᱠᱚ ᱟᱲᱟᱜᱟ ᱢᱟᱱᱮ ᱞᱮᱵᱮᱞ ᱠᱟᱹᱴᱤᱡ ᱞᱟᱛᱟᱨ ᱧᱚᱜ ᱨᱮᱜᱮ ᱛᱟᱦᱮᱱᱟ ᱟᱫᱚ ᱟᱞᱮ ᱥᱮᱫ ᱱᱚᱛᱮ ᱫᱚ ᱵᱟᱝ ᱛᱟᱵᱚᱜᱼᱟ ᱚᱱᱮ ᱚᱱᱠᱟ ᱟᱨᱠᱤ ᱟᱨ ᱢᱟᱱᱮ ᱡᱚᱠᱷᱚᱱ ᱯᱩᱨᱟᱹ ᱠᱚ ᱟᱲᱟᱜᱟ ᱩᱱ ᱥᱚᱢᱚᱭ ᱛᱮ ᱱᱚᱛᱮ ᱛᱟᱵᱚᱜᱼᱟ ᱚᱱᱟᱨᱮ ᱠᱟᱹᱴᱤᱡ ᱥᱚᱢᱚᱥᱥᱟ
ᱟᱪᱪᱷᱟ ᱛᱟᱦᱞᱮ ᱪᱮᱫ ᱪᱮᱫ ᱦᱩᱲᱩ ᱠᱚᱯᱮ ᱪᱟᱥ ᱵᱟᱲᱟᱭ ᱜᱮᱭᱟ ᱡᱩᱫᱤ ᱵᱮᱱ ᱞᱟᱹᱭ ᱠᱮᱭᱟ ᱢᱤᱫᱴᱟᱝ ᱵᱟᱨᱮᱭᱟ ᱧᱩᱛᱩᱢ
ᱦᱮᱸ ᱦᱩᱲᱩ ᱫᱚ ᱪᱟᱥ ᱦᱩᱭᱩᱜ ᱜᱮᱭᱟ ᱱᱚᱝᱠᱟ ᱥᱚᱨᱱᱚ ᱞᱚᱞᱟᱴ ᱠᱚᱫᱚ ᱢᱟ ᱢᱮᱱᱟᱜ ᱜᱮᱭᱟ ᱛᱟᱯᱚᱨᱮ ᱵᱩᱞᱮᱴ ᱵᱤᱵᱤ ᱮᱜᱟᱨᱚ ᱨᱟᱡᱮᱱᱫᱨᱚ ᱢᱚᱥᱩᱨᱤ ᱦᱮᱸᱥᱮ ᱚᱱᱟ ᱠᱷᱟᱥᱠᱟᱱᱤ ᱠᱷᱟᱥᱠᱟᱱᱤ ᱫᱚ ᱟᱫᱚ ᱚᱲᱟᱜ ᱡᱚᱢ ᱞᱮᱠᱟ ᱟᱹᱠᱷᱨᱤᱧ ᱞᱮᱠᱟ ᱫᱚ ᱵᱟᱝ ᱯᱤᱴᱷᱟᱹ ᱞᱟᱴᱷᱟ ᱠᱚ ᱵᱷᱟᱞᱮ ᱥᱤᱵᱤᱞᱟ ᱚᱱᱟᱛᱮ ᱫᱚ
ᱚ ᱟᱞᱮ ᱱᱚᱛᱮ ᱦᱚᱸ ᱚᱱᱟ ᱠᱚᱜᱮᱠᱚ ᱨᱚᱦᱚᱭ ᱜᱮᱭᱟ
ᱦᱩ
ᱛᱟᱦᱚᱞᱮ ᱥᱚᱵᱽᱡᱤ ᱠᱚ ᱪᱟᱥ ᱦᱩᱭᱩᱜ ᱜᱮᱭᱟ ᱥᱮ ᱵᱟᱝ
ᱦᱩᱸ ᱥᱚᱵᱽᱡᱤ ᱠᱚᱫᱚ ᱟᱫᱚ ᱚᱱᱠᱟ ᱚᱲᱟᱜ ᱡᱚᱢ ᱞᱮᱠᱟ ᱫᱚ ᱪᱟᱥ ᱦᱩᱭᱩᱜᱼᱟ ᱱᱤᱛᱚᱜ ᱱᱚᱣᱟ ᱦᱩᱲᱩ ᱠᱚ ᱜᱩᱴᱭᱟᱹ ᱵᱟᱲᱟ ᱠᱟᱛᱮ ᱱᱤᱛᱚᱜ ᱫᱚ ᱵᱟᱝᱼᱟ ᱵᱚᱨᱥᱟ ᱨᱮᱫᱚ ᱱᱚᱛᱮ ᱫᱚᱢᱮ ᱫᱟᱜ ᱚᱱᱠᱟ ᱪᱟᱥ ᱞᱮᱠᱟ ᱫᱚ ᱵᱟᱝ ᱜᱟᱱᱚᱜᱼᱟ ᱟᱫᱚ ᱡᱟᱦᱟᱸᱭ ᱠᱚ ᱦᱟᱱᱟ ᱜᱟᱰᱟ ᱫᱷᱟᱨᱮ ᱠᱚᱨᱮ ᱡᱟᱭᱜᱟ ᱠᱚ ᱫᱚᱠᱷᱚᱞ ᱟᱠᱟᱫᱟ ᱡᱟ ᱩᱥᱩᱞ ᱩᱥᱩᱞ ᱚᱱᱟ ᱨᱮ ᱜᱷᱩᱴᱩ ᱜᱷᱩᱴᱩ ᱧᱚᱜ ᱨᱮ ᱡᱟᱦᱟ ᱩᱱᱠᱩ ᱜᱚᱛᱮ ᱠᱚ ᱪᱟᱥ ᱵᱟᱲᱟ ᱟᱨᱵᱟᱠ ᱵᱟᱠᱷᱟᱡ ᱫᱚ ᱚᱱᱠᱟ ᱞᱮᱠᱟ ᱛᱚ ᱵᱟᱝ ᱜᱚᱴᱟᱜᱮ ᱟᱨᱠᱤ ᱢᱟᱱᱮ ᱥᱚᱢᱟᱱ ᱜᱮᱭᱟ ᱦᱮᱸ ᱟᱫᱚ ᱚᱱᱠᱟ ᱫᱚᱢᱮ ᱞᱚᱥᱚᱫᱚᱜᱼᱟ ᱟᱫᱚ ᱢᱟᱱᱮ ᱨᱚᱦᱚᱭ ᱞᱮᱠᱷᱟᱡ ᱟᱫᱚ ᱡᱟᱨᱠᱟᱜᱼᱟ ᱟᱫᱚ ᱚᱱᱟᱛᱮ ᱱᱤᱛᱳᱜ ᱫᱚ ᱚᱱᱠᱟ ᱞᱮᱠᱟ ᱨᱚᱦᱚᱭ ᱫᱚ ᱵᱟᱝ ᱦᱩᱭᱩᱜᱼᱟ ᱤᱨ ᱜᱩᱴᱭᱟᱹᱣ ᱠᱟᱛᱮ ᱵᱚᱨᱪᱚᱝ ᱟᱹᱞᱩ ᱠᱚ ᱛᱩᱲᱤ ᱠᱚ ᱛᱟᱯᱚᱨᱮ ᱵᱮᱸᱜᱟᱲ ᱵᱤᱞᱟᱹᱛᱤ ᱢᱟᱹᱨᱤᱪ ᱚᱱᱟ ᱠᱚ ᱢᱟᱱᱮ ᱚᱲᱟᱜ ᱨᱮ ᱡᱟᱛᱮ ᱠᱤᱨᱤᱧ ᱠᱟᱛᱮ ᱡᱚᱢ ᱟᱞᱚ ᱦᱩᱭᱩᱜ
ᱟᱪᱪᱷᱟ
ᱟᱯᱮ ᱫᱚ ᱜᱚᱢᱠᱮ ᱚᱠᱟ ᱞᱮᱠᱟ
ᱦᱮᱸ ᱟᱞᱮ ᱦᱚᱸ ᱥᱤᱡᱤᱱ ᱨᱮ ᱢᱟᱱᱮ ᱡᱟᱦᱟᱸ ᱥᱚᱵᱽᱡᱤ ᱠᱚ ᱧᱟᱢᱚᱜ ᱜᱮᱭᱟ ᱚᱱᱟ ᱫᱚ ᱪᱟᱥ ᱫᱚ ᱦᱩᱭᱩᱜ ᱜᱮᱭᱟ ᱛᱟᱯᱚᱨᱮ ᱡᱟᱸᱦᱭ ᱦᱳᱭᱛᱳ ᱠᱟᱹᱴᱤᱡ ᱵᱮᱥᱤ ᱧᱚᱜ ᱠᱷᱮᱛ ᱢᱮᱱᱟᱜ ᱛᱟᱭᱟ ᱛᱟᱦᱚᱞᱮ ᱩᱱᱠᱩ ᱫᱚ ᱟᱠᱷᱨᱤᱧ ᱞᱟᱹᱜᱤᱫ ᱵᱮᱥᱤ ᱠᱚ ᱪᱟᱥ ᱵᱟᱲᱟᱭ ᱜᱮᱭᱟ ᱟᱨ ᱡᱟᱦᱟᱸᱭ ᱠᱟᱹᱴᱤᱡ ᱠᱚᱢ ᱧᱚᱜ ᱢᱮᱱᱟᱜ ᱛᱟᱭᱟ ᱩᱱᱠᱩ ᱫᱚᱠᱚ ᱢᱟᱱᱮ ᱚᱲᱟᱜ ᱨᱮ ᱡᱚᱢ ᱞᱟᱹᱜᱤᱫ ᱪᱟᱥ ᱜᱮᱭᱟ ᱠᱚ
ᱦᱮᱸ ᱦᱮᱸ ᱟᱫᱚ ᱨᱚᱦᱚᱭ ᱫᱚ ᱢᱟᱱᱮ ᱚᱱᱠᱟ ᱞᱮᱠᱟ ᱚᱱᱠᱟᱞᱮᱠᱟ ᱡᱟᱭᱜᱟ ᱵᱟᱝ ᱛᱟᱦᱮᱸ ᱞᱮᱱᱠᱷᱟᱱ ᱢᱟᱱᱮ ᱦᱚᱭᱛᱳ ᱰᱚᱵᱷᱟᱜ ᱥᱩᱨ ᱨᱮ ᱥᱮ ᱟᱱᱮ ᱧᱟᱢᱯᱟᱢ ᱛᱮ ᱟᱨᱮᱡ ᱠᱟᱛᱮ ᱜᱟᱱᱚᱜᱼᱟ ᱚᱱᱠᱟ ᱞᱮᱠᱟ ᱡᱟᱭᱜᱟ ᱵᱟᱝ ᱛᱟᱦᱮᱸ ᱞᱮᱱ ᱠᱷᱟᱱ ᱟᱨ ᱵᱟᱢ ᱨᱚᱦᱚᱭ ᱫᱟᱲᱮᱭᱟᱜᱼᱟ
ᱵᱟᱝ ᱛᱚ ᱛᱟᱦᱞᱮ ᱟᱵᱤᱱ ᱫᱚ ᱢᱟᱱᱮ ᱵᱤᱨ ᱫᱤᱥᱚᱢ ᱥᱮ ᱵᱟᱡᱟᱨ ᱫᱤᱥᱚᱢ ᱚᱠᱟ ᱥᱮᱫ ᱨᱮ ᱢᱮᱱᱟᱜ ᱵᱤᱱᱟ
ᱵᱟᱝ ᱵᱟᱝ ᱢᱟᱱᱮ ᱵᱤᱨ ᱫᱤᱥᱚᱢ ᱦᱚᱸ ᱵᱟᱝ ᱵᱟᱡᱟᱨ ᱦᱚᱸ ᱵᱟᱝ ᱴᱟᱺᱰᱤ ᱫᱤᱥᱚᱢ
ᱟᱪᱪᱷᱟ
ᱟᱫᱚ ᱱᱚᱝᱠᱟ ᱥᱟᱦᱟᱱ ᱥᱟᱠᱟᱢ ᱥᱟᱦᱟᱱ ᱥᱟᱠᱟᱢ ᱫᱚ ᱵᱟᱝ ᱞᱟᱹᱭ ᱜᱟᱱᱚᱜᱼᱟ ᱥᱟᱦᱟᱱ ᱞᱮᱠᱟ ᱫᱚ ᱢᱮᱱᱟᱜᱼᱟ ᱦᱩᱸ ᱥᱟᱦᱟᱱ ᱞᱮᱠᱟ ᱢᱤᱫᱴᱟᱝ ᱦᱩᱰᱤᱧ ᱦᱩᱰᱤᱧ ᱰᱩᱝᱨᱤ ᱠᱚᱫᱚ ᱢᱮᱱᱟᱜᱼᱟ ᱚᱲᱟᱜ ᱥᱩᱨ ᱨᱮ ᱛᱚ ᱵᱟᱝ ᱚᱱᱟ ᱦᱚᱸ ᱪᱟᱞᱟᱜ ᱦᱩᱭᱩᱜᱼᱟ ᱢᱚᱴᱟ ᱢᱩᱴᱤ ᱢᱤᱫ ᱠᱤᱞᱳᱢᱤᱴᱟᱨ ᱜᱟᱱ ᱦᱮ ᱥᱟᱦᱟᱱ ᱠᱟᱛᱮ ᱱᱮᱛᱚᱜ ᱫᱚ ᱠᱟᱹᱴᱤᱡ ᱫᱚ ᱟᱱᱟᱴ ᱧᱚᱜ ᱜᱮᱭᱟ ᱟᱨᱠᱤ ᱩᱱ ᱥᱟᱺᱜᱤᱧ ᱠᱷᱚᱱᱚᱡ ᱟᱹᱜᱩᱭ ᱦᱩᱭᱩᱜᱼᱟ ᱛᱚᱵᱮ ᱟᱹᱱᱤᱡ ᱤᱥᱤᱱ ᱵᱟᱥᱟᱝ
ᱚ
ᱟᱞᱮ ᱱᱚᱛᱮ ᱫᱚ ᱥᱩᱨ ᱠᱷᱚᱱᱜ ᱚᱲᱟᱜ ᱥᱩᱨ ᱠᱷᱚᱱᱜᱮ ᱵᱤᱨ ᱢᱮᱱᱟᱜ-ᱟ ᱛᱟᱦᱚᱞᱮ ᱚᱱᱟ ᱥᱟᱦᱟᱱ ᱠᱚᱫᱚ ᱵᱟᱝᱞᱮ ᱚᱵᱷᱟᱵᱚᱜ ᱜᱮᱭᱟ ᱦ ᱢᱮ ᱨᱚᱦᱚᱲ ᱥᱟᱦᱟᱱ ᱠᱚ ᱵᱤᱨ ᱨᱮ ᱟᱹᱰᱤ ᱧᱩᱨᱩᱜ ᱜᱮᱭᱟ ᱚᱱᱟ ᱠᱚ ᱛᱟᱦᱮᱱ ᱜᱮᱭᱟ
ᱦᱮᱸ ᱛᱟᱦᱞᱮ ᱟᱯᱮ ᱫᱚ ᱱᱚᱝᱠᱟ ᱵᱤᱨ ᱫᱤᱥᱚᱢ ᱜᱮᱯᱮ ᱯᱟᱲᱟᱜ ᱠᱟᱱᱟ ᱵᱟᱝ
ᱦᱮᱸ ᱵᱤᱨ ᱫᱤᱥᱚᱢ ᱜᱮ ᱢᱟᱱᱮ ᱟᱞᱮ ᱚᱲᱟᱜ ᱥᱩᱨ ᱠᱷᱚᱱᱜᱮ ᱢᱟᱱᱮ ᱟᱴᱥᱚ ᱱᱚᱥᱚ ᱢᱤᱴᱟᱨ ᱯᱚᱨᱮ ᱜᱮ ᱵᱤᱨ
ᱚ ᱦᱮᱸᱸ ᱦᱩᱸ ᱟᱞᱮ ᱚᱱᱛᱮ ᱩᱫ ᱯᱩᱴᱠᱟᱹ ᱠᱚᱫᱚ ᱟᱢᱟᱱᱚᱜ ᱠᱟᱱᱟ ᱥᱮ ᱵᱟᱝ
ᱦᱮᱸ ᱳᱫᱯᱩᱴᱠᱚ ᱫᱚ ᱟᱹᱰᱤ ᱡᱟᱹᱥᱛᱤ ᱜᱮ ᱮᱢᱚᱱᱚᱜ ᱠᱟᱱᱟ ᱢᱟᱱᱮ ᱟᱹᱰᱤ ᱫᱤᱱ ᱠᱷᱚᱱ ᱠᱚ ᱚᱢᱚᱱᱚᱜ ᱠᱟᱱᱟ ᱱᱮᱛᱟᱨ ᱫᱚ ᱠᱚᱢ ᱦᱮᱡ ᱟᱠᱟᱱᱟ ᱢᱟᱱᱮ ᱡᱟᱦᱟᱸᱭ ᱚᱲᱟᱜ ᱨᱮ ᱱᱤᱭᱟᱹ ᱴᱟᱭᱤᱢ ᱠᱟᱹᱢᱤ ᱠᱚ ᱵᱟᱝ ᱛᱟᱦᱮᱸ ᱵᱟᱹᱱᱩᱜ ᱛᱟᱠᱚᱣᱟ ᱛᱟᱦᱞᱮ ᱩᱱᱠᱩ ᱫᱚ ᱢᱟᱱᱮ ᱥᱟᱨᱟᱫᱤᱱ ᱜᱮ ᱵᱤᱨ ᱨᱮᱠᱚ ᱛᱟᱦᱮᱱ ᱠᱟᱱᱟ ᱢᱟᱱᱮ ᱥᱮᱛᱟᱜ ᱨᱮᱠᱚ ᱪᱟᱞᱟᱜ ᱠᱟᱱᱟ ᱦᱮᱸ ᱥᱮᱛᱟᱟᱜ ᱨᱮᱠᱚ ᱪᱟᱞᱟ ᱠᱟᱱᱟ ᱥᱮ ᱱᱚᱰᱮ ᱫᱚᱥ ᱦᱤᱡᱩᱜ ᱠᱟᱱᱟ ᱫᱟᱠᱟ ᱡᱚᱢ ᱠᱟᱛᱮ ᱟᱵᱟᱨ ᱠᱚ ᱪᱟᱞᱟᱜ ᱠᱟᱱᱟ ᱥᱮᱭ ᱢᱟᱡᱟᱱ ᱠᱚ ᱦᱤᱡᱩᱜ ᱠᱟᱱᱟ
ᱦᱮ ᱟᱫᱚ ᱚᱱᱟ ᱦᱟᱞᱟᱝ ᱠᱟᱛᱮᱫ ᱫᱚ ᱵᱟᱡᱟᱨ ᱛᱮᱠᱚ ᱤᱫᱤᱭᱮᱫᱟ ᱟᱹᱠᱨᱤᱧ
ᱤᱫᱤᱫᱚ ᱵᱟᱝ ᱚᱱᱟ ᱯᱟᱹᱭᱠᱟᱹᱨ ᱠᱚ ᱦᱤᱡᱩᱜ ᱠᱟᱱᱟ ᱚᱲᱟᱜ ᱨᱮᱜᱮ
ᱚ ᱚᱲᱟᱜ ᱨᱮᱜᱮ ᱠᱚ ᱦᱤᱡᱩᱜ ᱠᱟᱱᱟ
ᱦᱮᱸ ᱢᱟᱱᱮ ᱯᱨᱚᱛᱤᱫᱤᱱ ᱥᱮᱛᱟᱜ ᱵᱮᱲᱟ ᱠᱚ ᱦᱤᱡᱩᱜ ᱠᱟᱱᱟ
ᱚ ᱦᱮᱸ ᱢᱟᱱᱮ ᱛᱮᱦᱤᱧ ᱦᱚᱸ ᱦᱟᱞᱟᱝ ᱫᱚᱦᱚ ᱠᱟᱜ-ᱟ ᱜᱟᱯᱟ ᱵᱟᱠᱚ ᱛᱩᱞᱟᱹᱣᱟ ᱟᱨ ᱫᱚᱨ ᱫᱚ ᱛᱟᱦᱚᱞᱮ ᱪᱮᱫᱮ ᱞᱮᱠᱟ
ᱫᱚᱨ ᱯᱨᱚᱛᱷᱚᱢ ᱯᱨᱚᱛᱷᱚᱢ ᱛᱟᱦᱮᱸ ᱠᱟᱱᱟ ᱢᱟᱱᱮ ᱪᱟᱨᱥᱚ ᱴᱟᱠᱟ ᱠᱮᱡᱤ ᱠᱚ ᱦᱟᱛᱟᱣᱮᱫ ᱛᱟᱦᱮᱸᱫ
ᱟᱨ ᱚ
ᱟᱨ ᱱᱤᱛᱚᱜ ᱫᱚ ᱟᱫᱚ ᱢᱟᱱᱮ ᱠᱚᱢ ᱦᱮᱡ ᱮᱱᱟ ᱛᱚ ᱟᱰᱤᱫᱤᱱ ᱦᱩᱭ ᱮᱱᱟ ᱯᱨᱟᱭ ᱢᱤᱫ ᱢᱟᱥ ᱜᱟᱱ ᱚᱢᱚᱱ
ᱦᱮᱸ ᱦᱮᱸ
ᱟᱨ ᱱᱮᱛᱟᱨ ᱦᱚᱸ ᱢᱟᱱᱮ ᱡᱮ ᱡᱮᱢᱚᱱ ᱠᱚ ᱦᱟᱛᱟᱣᱮᱫ ᱠᱚᱣᱟ ᱫᱩᱥᱚ ᱴᱟᱠᱟ ᱟᱲᱟᱭᱥᱚ ᱴᱟᱠᱟ ᱠᱮᱡᱤ
ᱚ ᱦᱩ
ᱠᱤᱱᱛᱩ ᱵᱟᱡᱟᱨ ᱨᱮᱫᱚ ᱵᱮᱥᱤ ᱫᱟᱢ ᱵᱟᱡᱟᱨ ᱨᱮᱫᱚ ᱢᱟᱱᱮ ᱱᱩᱠᱩ ᱦᱚᱸᱠᱚ ᱟᱹᱠᱷᱨᱤᱧᱟ ᱱᱤᱭᱟᱹ ᱛᱚᱠᱷᱚᱱ ᱟᱹᱰᱤ ᱡᱟᱹᱥᱛᱤ ᱜᱮ ᱫᱟᱢ
ᱦᱮᱸ ᱱᱚᱰᱮ ᱟᱢᱟᱜ ᱪᱟᱨᱥᱚ ᱴᱟᱠᱟᱛᱮᱭ ᱦᱟᱛᱟᱣ ᱫᱟ ᱟᱭᱟᱜ ᱞᱟᱵᱷ ᱪᱷᱟᱲᱟ ᱠᱤ ᱞᱟᱵᱷᱟᱭ ᱛᱚᱵᱮ ᱛᱚ ᱚᱱᱟ ᱞᱟᱵᱷ ᱛᱚ ᱠᱟᱛᱮ ᱥᱮ ᱟᱠᱨᱤᱭ ᱟᱭ ᱥᱮ
ᱦᱮᱸ ᱛᱟᱨᱯᱚᱨ ᱩᱱᱤ ᱟᱹᱪᱩᱨᱚᱜ ᱠᱟᱱᱟᱭ ᱢᱟᱱᱮ ᱥᱮᱛᱟᱜ ᱠᱷᱚᱱ ᱜᱮ
ᱦᱮᱸ ᱱᱚᱸᱰᱮ ᱪᱟᱨᱥᱚ ᱴᱟᱠᱟᱛᱮᱭ ᱦᱟᱛᱟᱣ ᱡᱟᱦᱟᱸᱞᱮᱠᱟ ᱩᱱᱤ ᱯᱟᱸᱥᱥᱚ ᱥᱟᱲᱮ ᱯᱟᱸᱥᱥᱚ ᱛᱮᱫᱚ ᱟᱠᱨᱤᱧ ᱢᱮ ᱩᱱᱟᱹᱜ ᱢᱟᱱᱮ ᱢᱤᱜᱥᱚ ᱴᱟᱠᱟ ᱞᱟᱵᱷ ᱫᱚᱭ ᱫᱚᱦᱚᱭᱮᱫᱟᱭ
ᱦᱮᱸ ᱫᱚᱦᱚᱭ ᱜᱮᱭᱟ ᱛᱚ ᱢᱟᱱᱮ ᱥᱮᱛᱟᱜ ᱠᱷᱚᱱ ᱠᱷᱟᱴᱟᱜ ᱠᱟᱱᱟᱭ ᱢᱟᱱᱮ ᱛᱩᱵᱩ ᱟᱹᱪᱩᱨᱚᱜ ᱠᱟᱱᱟ ᱠᱟ ᱠᱨᱮ ᱠᱚ ᱦᱟᱞᱟᱝ ᱮᱫ ᱠᱚᱣᱟ ᱛᱟᱯᱚᱨᱮ ᱤᱫᱤᱭᱮᱫᱟᱭ
ᱚ ᱦᱩᱸ ᱫᱚ ᱛᱚ ᱴᱟᱢᱴᱟ ᱚᱱᱟᱜᱮ ᱦᱩᱸ
ᱦᱩᱸ ᱯᱩᱴ ᱯᱩᱴᱠᱟᱹ ᱠᱚᱵᱤᱱ ᱡᱚᱢ ᱵᱟᱲᱟ ᱠᱟᱜ ᱠᱚᱣᱟ ᱥᱮ ᱵᱟᱝ ᱛᱟᱞᱮ ᱩᱴ ᱠᱚ?
ᱦᱩᱸ ᱡᱚᱢ ᱵᱟᱲᱟ ᱫᱚ ᱦᱩᱭ ᱟᱠᱟᱱ ᱜᱮᱭᱟ ᱯᱷᱩᱴᱠᱟᱹ ᱥᱳᱲᱮ ᱠᱟᱛᱮᱫ ᱛᱟᱯᱚᱨᱮ ᱱᱚᱝᱠᱟ ᱩᱛᱩ ᱠᱟᱛᱮᱫ ᱢᱚᱱᱮ ᱵᱤᱨ ᱫᱤᱥᱚᱢ ᱫᱚ ᱪᱟᱞᱟᱜ ᱟᱞᱮ ᱠᱷᱚᱡ ᱢᱚᱴᱟᱢᱩᱴᱤ ᱫᱚᱥ ᱠᱤᱞᱳᱢᱤᱴᱟᱨ ᱥᱟᱺᱜᱤᱧ ᱨᱮ ᱢᱮᱱᱟᱜ-ᱟ ᱟᱫᱚ ᱯᱮᱲᱟ ᱯᱟᱹᱷᱲᱟᱹ ᱠᱚ ᱢᱮᱱᱟᱜ ᱠᱚᱣᱟ ᱟᱫᱚ ᱩᱱᱠᱩ ᱠᱚᱜᱮ ᱦᱟᱞᱟᱝ ᱠᱟᱛᱮ ᱚᱻ ᱢᱟᱱᱮ ᱪᱟᱞᱟᱣ ᱦᱩᱭᱩᱜ-ᱟ ᱟᱹᱜᱩᱭ ᱦᱩᱭᱩᱜ-ᱟ ᱵᱟᱠᱷᱟᱭ ᱠᱚ ᱵᱟᱥ ᱠᱟᱛᱮ ᱠᱚ ᱞᱟᱫᱮ ᱜᱚᱜ ᱠᱟᱜ-ᱟ
ᱟᱪᱪᱷᱟ ᱢᱟᱱᱮ ᱯᱩᱴᱠᱟᱹ ᱫᱚ ᱞᱟᱹᱭ ᱵᱤᱱ, ᱯᱩᱴᱠᱟᱹ ᱫᱚ ᱵᱷᱟᱜᱮ ᱜᱮ ᱠᱚ ᱥᱮᱵᱮᱞ ᱜᱮᱭᱟ
ᱦᱮᱸ ᱥᱤᱵᱤᱞ ᱜᱮᱭᱟ ᱠᱟ ᱯᱩᱴᱠᱟᱹ ᱫᱚ ᱩᱫ ᱠᱚᱦᱚᱸ ᱥᱤᱵᱤᱞ ᱜᱮᱭᱟ
ᱟᱥᱚᱞ ᱱᱤᱭᱟᱹ ᱫᱚ ᱢᱟᱱᱮ ᱥᱤᱡᱤᱱ ᱨᱮ ᱚᱢᱚᱱᱚᱜ -ᱟ ᱥᱮ ᱥᱟᱨᱟ ᱵᱚᱪᱷᱚᱨ ᱫᱚ ᱵᱟᱵᱤᱱ ᱧᱟᱢᱟ ᱯᱟᱸᱡᱟ ᱠᱟᱛᱮᱫ ᱦᱚᱸ
ᱦᱮᱸ ᱚᱸ ᱡᱷᱚᱛᱚ ᱫᱚ ᱥᱤᱵᱤᱞ ᱟᱣᱨᱤᱭᱟ
ᱦᱮᱸ
ᱛᱟᱯᱚᱨᱮ ᱵᱟᱡᱟᱨ ᱠᱚᱨᱮᱜ ᱦᱚᱸ ᱫᱮᱠᱩ ᱠᱚ ᱫᱚᱢᱮ ᱠᱚ ᱦᱟᱛᱟᱣ ᱜᱮᱭᱟ ᱱᱤᱭᱟᱹ ᱠᱚ
ᱦᱩᱸ ᱦᱩᱸ ᱱᱤᱛ ᱫᱚᱜᱼ ᱦᱟᱛᱟᱣ ᱜᱮ ᱯᱩᱴᱠᱟᱹ ᱫᱚ ᱟᱹᱰᱤ ᱡᱟᱹᱥᱛᱤ ᱠᱚ ᱦᱟᱛᱣᱟ
ᱦᱮᱸ
ᱦᱩᱸ
ᱛᱟᱦᱞᱮ ᱚᱱᱛᱮ ᱢᱚᱛᱟᱢᱚᱱ ᱠᱚ ᱚᱢᱚᱱᱚᱜ ᱜᱮᱭᱟ ᱥᱮ ᱵᱟᱝ ᱡᱚᱠᱷᱚᱱ ᱢᱚᱛᱟᱢᱚᱱ ᱚᱢᱚᱱ ᱨᱮᱱᱟᱜ ᱥᱤᱡᱤᱱ ᱦᱩᱭᱩᱜᱼᱟ?
ᱢᱚᱛᱟᱢᱚᱛ ᱠᱚᱫᱚ ᱚᱝᱠᱟ ᱞᱮᱠᱟ ᱫᱚ ᱵᱟᱝ ᱚᱢᱚᱱᱜᱼᱟ ᱵᱹᱪᱤ ᱩᱫ ᱠᱟᱱᱟ ᱠᱟᱹᱴᱤᱡᱼ ᱠᱟᱹᱴᱤᱡ ᱡᱟᱦᱟᱸ ᱵᱩᱞᱩᱝ ᱨᱮ ᱚᱱᱟ ᱚᱱᱟ ᱠᱚ ᱵᱚᱱᱚᱩ ᱜᱮᱭᱟ ᱱᱚᱠ ᱠᱟ ᱵᱟᱹᱫ ᱠᱚᱨᱮ ᱤᱭᱟᱹ ᱠᱚᱨᱮ ᱡᱟᱦᱟᱸ ᱠᱚᱨᱮ ᱵᱩᱱᱩᱝ ᱠᱚ ᱢᱮᱱᱟᱜᱼᱟ ᱚᱱᱟ ᱠᱚᱨᱮ ᱚᱢᱚᱱᱜᱼᱟ, ᱷᱩᱸ ᱟᱨ ᱚᱱᱟ ᱚᱨ ᱛᱩᱫ ᱵᱚᱨᱪᱚᱢ ᱚᱢᱚᱱ ᱚᱜ -ᱟ ᱚᱱᱟ ᱨᱮᱱᱟᱜ ᱰᱟᱠ ᱨᱮ ᱛᱟᱯᱚᱨᱮ ᱚᱱᱟ ᱫᱚ ᱚᱠᱛᱚ ᱚᱠᱛᱚ ᱚᱢᱱᱚᱜᱼᱟ ᱠᱚ ᱞᱟᱹᱭᱟ ᱥᱮ ᱪᱮᱫ?
ᱦᱮᱸ ᱦᱮᱸ
ᱚᱨ ᱛᱩᱫ ᱚᱱᱱᱟ ᱠᱚᱛᱮ ᱱᱚᱣᱟ ᱠᱚ ᱚᱢᱚᱱᱚᱜ-ᱟ ᱚᱱᱟ ᱜᱚᱰᱟ ᱠᱚᱨᱮ
ᱟᱪᱪᱷᱟ ᱱᱚᱱᱛᱮ ᱦᱚᱸ ᱚᱨ ᱛᱳᱫ ᱫᱚ ᱚᱢᱚᱱᱚᱜ ᱜᱮᱭᱟ
ᱦᱩᱸ ᱛᱟᱦᱚᱞᱮ ᱜᱚᱝᱠᱮ ᱚᱱᱛᱮ ᱩᱫ ᱠᱚ ᱡᱟᱦᱟᱸ ᱩᱫ ᱠᱚᱨᱮᱱᱟᱜ ᱟᱨᱠᱤ ᱧᱩᱛᱩᱢ ᱢᱟᱱᱮ ᱚᱠᱟ ᱫᱚ ᱚᱠᱟ ᱞᱮᱠᱟ ᱧᱮᱞᱚᱜ-ᱟ ᱵᱷᱚᱨᱟ ᱢᱟᱱᱮ ᱜᱮᱛᱚ ᱩᱝᱠᱩ ᱫᱚ ᱟᱜᱮ ᱞᱤᱧ ᱯᱩᱨᱟᱹ ᱤᱭᱟᱹᱣ ᱠᱟᱫᱟ ᱡᱮᱢᱚᱱ ᱛᱚᱨᱢᱟᱞ ᱩᱫ ᱟᱨᱚ ᱦᱮᱸᱫᱮ ᱩᱫ ᱪᱮᱫ ᱯᱟᱴᱠᱟ ᱩᱫ ᱠᱚᱠᱚ ᱞᱟᱹᱭᱟ ᱦᱮᱸ ᱥᱮ ᱟᱫᱚ ᱚᱠᱟᱴᱟᱜ ᱡᱮ ᱚᱠᱟ ᱠᱚ ᱢᱮᱛᱟᱜᱼᱟ ᱚᱱᱟ ᱵᱟᱟᱹᱞᱤᱧ ᱵᱟᱲᱟᱜᱼᱟ ᱚᱱᱟ ᱡᱩᱫᱤ ᱠᱟᱹᱴᱤᱡ ᱮᱢ ᱞᱟᱹᱭᱟᱞᱤᱧ
ᱛᱚᱨᱢᱟᱞ ᱳᱫ ᱫᱚ ᱦᱩᱭᱩᱜ ᱠᱟᱱᱟ ᱚᱱᱟ ᱠᱟᱹᱴᱤᱡ ᱵᱚᱲᱚ ᱧᱚᱜ ᱦᱩᱭᱩᱜ ᱜᱮᱭᱟ ᱚᱱᱟ ᱫᱚ ᱯᱩᱲ ᱜᱮ ᱯᱩᱨᱟᱹ ᱯᱳᱲ ᱜᱮᱵᱤᱱ ᱧᱮᱭᱟᱢ-ᱟ ᱚᱱᱮ ᱯᱩᱲ ᱛᱚ ᱛᱚᱨᱢᱟᱞ ᱦᱚᱸ ᱢᱮᱱᱟᱜᱼᱟ ᱟᱨ ᱢᱤᱫᱴᱟᱝ ᱥᱟᱥᱟᱝ ᱛᱚᱨᱢᱟᱞ ᱦᱚᱸ ᱢᱮᱱᱟᱜᱼᱟ ᱟᱞᱮ ᱱᱚᱛᱮ ᱫᱚ ᱯᱳᱲ ᱛᱚᱨᱢᱟᱞ ᱜᱮ ᱵᱮᱥᱤ ᱚᱢᱚᱱᱚᱜ ᱜᱮᱭᱟ ᱚᱱᱮ ᱚᱱᱠᱟ ᱟᱹᱰᱤ ᱰᱮᱨ ᱛᱟᱦᱮᱱ ᱜᱮᱭᱟ ᱛᱚᱠᱷᱚᱱ ᱫᱚ ᱢᱟᱱᱮ ᱯᱩᱨᱟᱹ ᱮᱥᱮᱫ ᱠᱚᱜᱼᱟ ᱢᱟᱱᱮ ᱦᱚᱭᱛᱳ ᱢᱟᱱᱮ ᱢᱤᱫᱴᱟᱝ ᱪᱮᱛᱟᱱ ᱨᱮ ᱢᱤᱫᱴᱟᱝ ᱯᱚᱲᱫᱟ ᱞᱮᱠᱟ ᱛᱟᱦᱮᱱᱟ ᱯᱩᱲ ᱜᱮ ᱡᱚᱠᱷᱚᱱ ᱚᱱᱟ ᱦᱮᱸ ᱦᱮᱸ ᱦᱮᱸ ᱫᱤᱭᱮ ᱚᱱᱮ ᱟᱥᱛᱮ ᱟᱥᱛᱮ ᱵᱚᱲᱚᱜᱼᱟ ᱛᱟᱦᱚᱞᱮ ᱚᱱᱟ ᱢᱤᱫᱴᱟᱝ ᱠᱚᱞᱤ ᱛᱟᱦᱮᱱᱟ ᱜᱳᱞ ᱜᱮ ᱡᱩᱫᱤ ᱚᱱᱟ ᱡᱚᱠᱷᱚᱱ ᱵᱚᱲᱚ ᱚᱱᱟ ᱠᱷᱚᱱ ᱛᱟᱦᱚᱞᱮ ᱪᱷᱟᱛᱟ ᱞᱮᱠᱟ ᱥᱟᱲ ᱠᱚᱜᱼᱟ ᱚᱱᱟ ᱫᱚ ᱡᱮ ᱥᱟᱺᱜᱤᱧ ᱠᱷᱚᱱ ᱜᱮ ᱵᱟᱹᱧ ᱧᱮᱧᱟᱢᱟ ᱱᱤᱭᱟᱹ ᱠᱚᱫᱚ ᱟᱨ ᱡᱮ ᱤᱱᱠᱟᱹ ᱥᱟᱲ ᱠᱟᱱᱟ ᱚᱱᱟ ᱨᱮᱵᱮᱱ ᱵᱩᱡᱽ ᱫᱟᱲᱮᱭᱟᱜᱼᱟ ᱱᱤᱭᱟᱹ ᱫᱚ ᱛᱚᱨᱢᱟᱲ ᱩᱫ ᱠᱟᱱᱟ ᱟᱨ ᱡᱟᱦᱟᱸ ᱯᱟᱴᱠᱟ ᱵᱤᱱ ᱞᱟᱹᱭ ᱮᱟ ᱚᱱᱟ ᱫᱚ ᱠᱟᱹᱴᱤᱡᱽ ᱦᱚᱯᱚᱱ ᱦᱚᱯᱚᱱ ᱜᱮᱭᱟ ᱚᱱᱟ ᱦᱚᱸ ᱥᱟᱲ ᱠᱚᱜᱼᱟ ᱠᱤᱱᱛᱩ ᱚᱱᱟ ᱫᱚ ᱦᱚᱯᱚᱱ ᱜᱮᱭᱟ ᱟᱹᱰᱤ ᱞᱟᱛᱟᱨ ᱨᱮ ᱛᱟᱦᱮᱱᱟ ᱚᱱᱟ ᱦᱚᱸ ᱥᱟᱸ